ᱦᱮᱸ
ᱦᱮᱸ ᱛᱷᱚᱲᱟ ᱠᱞᱤᱭᱟᱨ ᱵᱮ ᱛᱷᱚᱲᱟ ᱜᱟᱱ ᱫᱚᱥᱚ ᱥᱟᱰᱮ ᱠᱟᱱᱟ ᱛᱚ ᱱᱤᱛᱚᱜ ᱫᱚ ᱢᱟ ᱴᱷᱤᱠ ᱜᱮᱭᱟᱱᱟᱜ
ᱦᱩᱸ ᱥᱟᱹᱜᱩᱱ ᱥᱮᱛᱟᱜ ᱡᱚᱦᱟᱨ
ᱡᱚᱦᱟᱨ ᱜᱮ ᱨᱚᱲ ᱵᱮᱱ ᱪᱮᱫ ᱞᱮᱠᱟ ᱦᱩᱭᱩᱜ ᱠᱟᱱᱟ
ᱦᱟᱱᱮ ᱟᱨ ᱟᱨᱚ ᱪᱮᱫ ᱪᱚᱝ ᱥᱟᱰᱮ ᱠᱟᱱᱟ ᱟᱵᱮᱱ ᱥᱮᱱ ᱱᱚᱛᱮ ᱜᱮᱼᱼ
ᱱᱤᱛᱚᱜᱼᱼ
ᱦᱮᱸ ᱱᱤᱛᱳᱜ ᱵᱟᱝ ᱥᱟᱰᱮ ᱠᱟᱱᱟ
ᱦᱩᱸ ᱟᱫᱚ ᱪᱮᱫ ᱞᱮᱠᱟ ᱱᱟᱯᱟᱭ ᱵᱟᱲᱟ ᱜᱮᱛᱚᱼᱼ
ᱱᱟᱯᱟᱭ ᱵᱮᱲᱟ ᱜᱮᱭᱟ ᱞᱤᱧ ᱟᱵᱮᱱ ᱜᱮ ᱪᱮᱫ ᱞᱮᱠᱟ ᱚᱱᱛᱮ ᱦᱮᱱᱟᱜ ᱵᱮᱱᱟ
ᱦᱩᱸ ᱱᱟᱯᱟᱭ ᱵᱟᱲᱟ ᱜᱮᱼᱼ
ᱱᱟᱯᱟᱭ ᱵᱟᱲᱟᱭ ᱜᱮᱭᱟ ᱵᱮᱱᱼᱼ
ᱦᱮᱸ
ᱟᱨ ᱚᱲᱟᱜ ᱠᱚ ᱠᱚ ᱱᱟᱯᱟᱭ ᱵᱟᱲᱟᱭ ᱜᱮᱭᱟ ᱥᱮ
ᱦᱮᱸ ᱥᱚᱵ ᱜᱮ ᱱᱟᱯᱟᱭ ᱵᱟᱲᱟ ᱜᱮᱼᱼ
ᱦᱮᱸ ᱥᱚᱵ ᱜᱮ ᱵᱷᱟᱞᱤ ᱞᱮᱠᱷᱟᱱ ᱜᱮ ᱵᱷᱟᱞᱤᱼᱟ ᱦᱮᱸ ᱥᱮ ᱾
ᱦᱮᱸ ᱾
ᱛᱚ ᱪᱮᱫ ᱠᱚᱵᱮᱱ ᱪᱤᱠᱟᱹᱲᱟᱭᱮᱫ ᱛᱟᱹᱦᱮᱱᱟ ᱱᱤᱛᱚᱹᱜ ᱫᱚ? ᱫᱟᱜ ᱫᱚ ᱦᱟᱞᱠᱟ ᱯᱩᱞᱠᱟᱹ ᱫᱟᱜ ᱟᱠᱟᱫᱟ, ᱢᱤᱫ ᱠᱟᱹᱴᱤᱱ ᱜᱟᱱ ᱾ ᱚᱱᱟ ᱛᱤᱱᱵᱟᱨ ᱴᱷᱟᱰᱟᱱ ᱵᱩᱡᱷᱟᱹᱜ ᱠᱟᱱᱟ ᱾
ᱦᱮᱸ, ᱦᱩᱸ ᱚᱱᱠᱟ ᱜᱮ ᱟᱞᱮ ᱥᱮᱫ ᱦᱚᱸ ᱾
ᱟᱫᱚ ᱪᱮᱫ ᱦᱩᱲᱩ ᱠᱚᱸᱫᱚ ᱯᱮ ᱟᱯᱷᱚᱨ ᱠᱮᱫᱟ?
ᱵᱟᱝ ᱱᱚᱛᱮ ᱫᱚ ᱪᱟᱥ ᱫᱚ ᱚᱱᱠᱟ ᱫᱚ ᱵᱟᱝ ᱦᱩᱭᱩᱜᱼᱟ ᱾
ᱚ ᱥᱮ ᱚᱱᱛᱮ ᱫᱚ ᱦᱩᱲᱩ ᱠᱚᱫᱚ ᱵᱟᱯᱮ ᱨᱚᱦᱚᱭᱟ?
ᱨᱚᱦᱚᱭ ᱜᱮ ᱢᱟᱱᱮᱹ ᱡᱟᱦᱟᱸᱭ ᱠᱚᱣᱟᱜ ᱡᱟᱭᱜᱟ ᱡᱚᱢᱤ ᱢᱮᱱᱟᱹᱜ ᱜᱮᱭᱟ, ᱩᱱᱠᱩ ᱫᱚᱠᱚ ᱪᱟᱥ ᱜᱮᱭᱟ, ᱨᱚᱦᱚᱭ ᱜᱮᱭᱟ ᱠᱚ ᱾ ᱛᱚᱵᱮ ᱟᱞᱮ ᱠᱚᱣᱟᱜ ᱫᱚ ᱵᱟᱹᱱᱩᱜᱼᱟ ᱛᱚ, ᱪᱟᱥ ᱫᱚ ᱵᱟᱝ ᱦᱩᱭᱩᱜ ᱛᱮ ᱾
ᱦᱩᱸ ᱾
ᱫᱚ ᱵᱟᱡᱟᱨ ᱛᱟᱞᱟᱨ ᱨᱮ ᱢᱮᱱᱟᱹᱜ ᱯᱮᱭᱟ ᱦᱮᱸ ᱥᱮ ᱾
ᱦᱮᱸ, ᱦᱮᱸ ᱾
ᱵᱟᱡᱟᱨ ᱛᱟᱞᱟᱨᱮ ᱢᱮᱱᱟᱹᱜ ᱯᱮᱭᱟ ᱪᱮᱫ ᱮᱢ ᱪᱤᱠᱟᱭᱟ ᱟᱨᱚ ᱚᱲᱟᱜ ᱨᱮ ᱚᱸᱰᱮ
ᱟᱥᱚᱞᱮ ᱥᱮᱛᱟᱜ ᱴᱟᱭᱤᱢ ᱥᱮ ᱟᱫᱚ ᱛᱷᱚᱲᱟ ᱠᱟᱹᱴᱤᱡ ᱠᱟᱹᱢᱤ ᱠᱚᱦᱚᱸ ᱧᱮᱞ ᱦᱩᱭᱩᱜ ᱠᱟᱱᱟ ᱠᱟᱹᱢᱤ ᱠᱟᱹᱢᱤ ᱛᱩᱞᱩᱡ ᱠᱟᱹᱢᱤ ᱜᱮ ᱦᱩᱭᱩᱜ ᱠᱟᱱᱟ᱾
ᱯᱚᱥᱟᱱ ᱠᱟᱫᱟ ᱾
ᱱᱚᱜᱼᱚᱭ ᱤᱥᱤᱱ ᱵᱟᱥᱟᱝ ᱦᱩᱭᱩᱜ ᱠᱟᱱᱟ ᱪᱚᱸᱫᱟ ᱦᱩᱭ ᱟᱠᱟᱱᱟ ᱾
ᱪᱮᱜ ᱠᱚᱢ ᱤᱥᱤᱱ ᱠᱟᱫᱟ?
ᱦᱚᱸ ᱪᱮᱜ ᱠᱚ ᱦᱚᱸᱜᱼᱚᱭ ᱛᱚ ᱾ ᱟᱞᱮ ᱫᱚ ᱱᱚᱛᱮ ᱫᱚ ᱵᱤᱨᱤᱜ ᱛᱚᱨᱟ ᱪᱟ ᱞᱮ ᱪᱚᱸᱫᱟᱭᱟ ᱵᱤᱨᱤᱜ ᱛᱚᱲᱟ ᱪᱟ ᱦᱩᱭ ᱱᱟ, ᱪᱟ ᱥᱟᱣᱛᱮ ᱱᱟᱥᱛᱟ ᱞᱟᱹᱜᱤᱫ ᱛᱮ ᱨᱩᱴᱤ ᱛᱟᱨᱯᱚᱨᱮ ᱟᱵᱟᱨ ᱫᱟᱠᱟ ᱤᱥᱤᱱ ᱦᱩᱭᱱᱟ ᱾ ᱢᱮᱱᱟᱜ ᱠᱚᱣᱟ ᱚᱲᱟᱜ ᱨᱮᱱ ᱦᱚᱲ ᱠᱚ ᱠᱟᱹᱢᱤ ᱪᱟᱞᱟᱜᱼᱟ ᱚᱱᱠᱟ ᱵᱷᱟᱡᱟ ᱢᱤᱫᱴᱮᱜ ᱦᱩᱭᱱᱟ, ᱟᱞᱩ ᱟᱞᱩ ᱟᱨ ᱪᱮᱫ ᱠᱚ ᱢᱮᱛᱟᱜ ᱠᱟᱱᱟ ᱠᱚᱨᱞᱟ ᱟᱞᱩ ᱠᱟᱨᱞᱟ ᱵᱷᱟᱡᱟ ᱦᱩᱭᱱᱟ, ᱥᱟᱶᱛᱮ ᱱᱤᱛᱚᱜ ᱥᱚᱵᱡᱤ ᱩᱛᱩ ᱦᱩᱭᱩᱜ ᱠᱟᱱᱟ ᱾ ᱟᱨ ᱟᱯᱮ ᱫᱚ?
ᱦᱮᱸ ᱾
ᱦᱟ
ᱛᱟᱦᱚᱞᱮ ᱤᱥᱤᱱ ᱫᱚ, ᱤᱥᱤᱱ ᱵᱟᱥᱟᱝ ᱫᱚ ᱟᱢ ᱮᱠᱟᱭ ᱜᱮ ᱤᱥᱤᱱ ᱵᱟᱥᱟᱝ ᱫᱟ ᱥᱮ ᱟᱨ
ᱵᱟ ᱥᱟᱱᱟᱢ ᱜᱤ, ᱯᱷᱮᱢᱮᱞᱤ ᱪᱮᱠᱟ ᱢᱮᱱᱟᱜ ᱞᱮᱭᱟ ᱥᱟᱱᱟᱢ ᱜᱤ ᱢᱤᱞᱟᱹ ᱢᱤᱥᱟᱹᱣ ᱠᱟᱛᱮᱜᱮ ᱮᱠᱟ ᱡᱩᱫᱤ ᱢᱤᱫ ᱦᱚᱲ ᱡᱩᱫᱤ ᱮᱠᱟ ᱜᱤ ᱵᱚᱱ ᱫᱟᱭᱤᱛᱚᱢ ᱮᱢᱟᱭᱟ, ᱛᱟᱦᱚᱞᱮ ᱢᱟ ᱫᱚᱢᱮ ᱥᱚᱢᱚᱥᱥᱟ ᱦᱩᱭᱩᱜᱼᱟ ᱾
ᱛᱷᱚᱲᱟ ᱜᱟᱱ ᱯᱟᱹᱨᱤᱵᱟᱨ ᱯᱮ ᱡᱟᱥᱛᱤ ᱧᱚᱜ ᱜᱤᱭᱟ ᱦᱮᱸ ᱥᱮ ᱾
ᱦᱮᱸ ᱡᱟᱹᱥᱛᱤ ᱜᱮᱭᱟᱞᱮ, ᱟᱫᱚ ᱢᱤᱞᱮ ᱢᱤᱥᱮ ᱜᱤ ᱠᱚᱨᱟᱣ ᱞᱮᱠᱷᱟᱱ ᱚᱱᱟ ᱠᱟᱹᱢᱤ ᱟᱹᱰᱤ ᱞᱚᱜᱚᱱ ᱛᱮ ᱦᱩᱭ ᱜᱚᱫᱚᱜᱼᱟ ᱾ ᱟᱨ ᱟᱯᱮ ᱠᱚ ᱤᱥᱤᱱ ᱵᱟᱥᱟᱝ?
ᱟ
ᱟᱨ ᱛᱤᱦᱤᱧ ᱫᱚ ᱪᱮᱜ ᱥᱟᱵᱽᱡᱤᱢ ᱵᱮᱱᱟᱣ ᱠᱟᱫᱟ?
ᱠᱤ ᱥᱚᱵᱽᱡᱤ ᱱᱚᱸᱜᱼᱚᱭ ᱦᱩᱭᱩᱜ ᱠᱟᱱᱟ, ᱪᱚᱸᱫᱟ ᱦᱳᱭ ᱟᱠᱟᱱᱟ ᱟᱞᱩ ᱛᱟᱨᱯᱚᱨ ᱤᱭᱟᱹ ᱵᱮᱸᱜᱟᱲ ᱮᱸᱜ ᱪᱮᱜ ᱠᱚ ᱢᱮᱛᱟᱜ ᱠᱟᱱᱟ, ᱱᱚᱣᱟ ᱪᱮᱜ ᱠᱚ ᱢᱮᱛᱟᱜ ᱠᱟᱱᱟ ᱦᱤᱲᱤᱧ ᱠᱟᱫᱟᱞᱤᱧ ᱦᱟᱯᱮ, ᱰᱤᱝᱞᱟᱹ, ᱥᱟᱜ ᱛᱮ ᱢᱤᱜᱴᱮᱜ ᱥᱚᱵᱽᱡᱤ, ᱚᱱᱟ ᱜᱮ ᱦᱮᱸ ᱰᱤᱸᱝᱞᱟ᱾ ᱚᱱᱟ ᱱᱤᱭᱮ ᱢᱤᱜᱴᱮᱜ ᱥᱚᱵᱽᱡᱤ ᱦᱩᱭᱩᱜ ᱠᱟᱱᱟ᱾
ᱛᱟᱦᱮ ᱞᱮᱱᱟ ᱫᱚ, ᱚᱲᱟᱜ ᱨᱮᱱᱟᱜ ᱠᱟᱱ ᱜᱮᱭᱟ ᱥᱮ ᱵᱟᱡᱟᱨ ᱠᱷᱚᱱ ᱯᱮ ᱟᱹᱜᱩ ᱠᱟᱫᱟ ᱠᱤᱨᱤᱧ ᱠᱟᱛᱮᱜ?
ᱵᱟ ᱧᱟᱢ ᱥᱚᱵᱽᱡᱤ ᱠᱤᱨᱤᱧᱟ ᱟᱞᱮ ᱱᱚᱣᱟ ᱫᱚ ᱠᱤᱨᱤᱧ ᱜᱤ ᱞᱟᱹᱠᱛᱤ ᱟᱞᱮᱭᱟ᱾ ᱠᱤᱨᱤᱧ ᱠᱟᱛᱤ ᱜᱤ ᱛᱤᱱᱟᱹᱜ ᱢᱟᱱᱮ ᱟᱨ ᱟᱵᱮᱱ ᱱᱚᱛᱮ ᱪᱟᱣᱞᱮ ᱠᱷᱚᱡ ᱮᱦᱚᱵ ᱠᱟᱛᱮᱜ ᱥᱚᱵ ᱠᱤᱪᱷᱩ ᱜᱤ ᱠᱤᱨᱤᱧ ᱵᱷᱚᱨᱥᱟ᱾
ᱚ, ᱥᱚᱵ ᱠᱤᱪᱷᱩ ᱜᱤ? ᱦᱮᱸ ᱛᱚ ᱚᱱᱮ ᱵᱟᱢ ᱞᱟᱹᱭ ᱠᱮᱜᱼᱟ, ᱱᱚᱛᱮ ᱫᱚ ᱪᱟᱥ ᱵᱟᱯᱮ ᱪᱟᱥ ᱮᱫᱟ ᱛᱚ? ᱥᱚᱵ ᱠᱩᱪ ᱵᱟᱵᱮᱱ ᱠᱤᱨᱤᱧ ᱞᱮᱠᱷᱟᱱ ᱫᱚ ᱪᱤᱠᱟᱹᱠᱟ ᱛᱮᱵᱮᱱ ᱡᱚᱢᱟ᱾ ᱟᱨ ᱱᱚᱛᱮ ᱟᱞᱮ ᱥᱮᱱ ᱫᱚ ᱚᱱᱠᱟ ᱫᱚ ᱛᱷᱚᱲᱟ ᱵᱟᱝ ᱦᱩᱭᱩᱜ ᱠᱟᱱᱟ᱾ ᱟᱞᱮ ᱫᱚ ᱱᱚᱛᱮ ᱫᱚ ᱪᱟᱥᱟᱭᱮᱜ ᱛᱟᱞᱮ ᱢᱟᱱᱮ ᱪᱟᱣᱞᱮ ᱛᱮᱫ ᱫᱚ ᱵᱟᱞᱮ ᱠᱤᱨᱤᱧ ᱮᱫᱟ᱾ ᱮᱢᱚᱱ ᱥᱟᱵᱽᱡᱤ ᱠᱚᱦᱚ ᱟᱫᱷᱟᱜᱷᱩᱲᱤ ᱵᱟᱞᱮ ᱠᱤᱨᱤᱧ ᱮᱫᱟ, ᱡᱚᱠᱷᱚᱱ ᱞᱮ ᱞᱟᱜᱟᱣ ᱮᱫᱟ ᱥᱟᱵᱽᱡᱤ ᱠᱚᱨᱮ ᱵᱟᱞᱮ ᱠᱤᱨᱤᱧ ᱮᱫᱟ᱾ ᱱᱤᱛᱚᱜ ᱫᱚ ᱟᱫᱚ ᱥᱟᱵᱽᱡᱤ ᱵᱟᱹᱱᱩᱜ ᱛᱟᱞᱮ ᱛᱮ ᱛᱷᱚᱲᱟ ᱠᱤᱨᱤᱧ ᱦᱩᱭᱩᱜ ᱠᱟᱱᱟ᱾ ᱪᱟᱣᱞᱮ ᱫᱚ ᱵᱟᱝ ᱞᱮ ᱠᱤᱨᱤᱧ ᱮᱫᱟ᱾ ᱚᱱᱟ ᱫᱚ ᱥᱟᱞᱮ ᱵᱷᱟᱹᱨ ᱪᱟᱞᱟᱜ ᱠᱟᱱ ᱛᱟᱞᱮ ᱜᱮ